ᱦᱮᱸ ᱡᱚᱦᱟᱨ ᱜᱮ
ᱦᱮᱸ ᱤᱧ ᱯᱟᱦᱴᱟ ᱥᱮᱫ ᱠᱷᱚᱱ ᱡᱚᱦᱟᱨ ᱜᱮ
ᱚ, ᱪᱮᱫ ᱞᱮᱠᱟ ᱢᱮᱱᱟᱜ ᱯᱮᱭᱟ
ᱦᱚᱸ ᱵᱮᱥ ᱜᱮ ᱢᱮᱱᱟᱜ ᱞᱮᱭᱟ ᱟᱯᱮ ᱫᱚ
ᱟᱞᱮ ᱦᱚᱸ ᱟᱨ ᱪᱮᱫ ᱠᱚᱯᱮ ᱪᱤᱠᱟᱹᱭᱮᱫᱟ ᱱᱤᱛᱚᱜ ᱫᱚ
ᱚ ᱪᱮᱫ ᱦᱚᱸ ᱵᱟᱝᱜᱮ ᱫᱩᱲᱩᱵ ᱵᱟᱲᱟ ᱠᱟᱱᱟᱞᱮ
ᱚ, ᱟᱞᱮ ᱫᱚ ᱱᱤᱛᱚᱜ ᱫᱚ ᱢᱩᱠᱩᱴᱢᱩᱱᱤᱯᱩᱨ ᱰᱮᱢ ᱨᱮ ᱦᱚᱭ ᱞᱮ ᱡᱚᱢᱫᱟ
ᱟᱪᱪᱷᱟ ᱦᱳᱭᱛᱚ ᱱᱚᱣᱟ ᱰᱮᱢ ᱫᱚ ᱚᱠᱟ ᱥᱮᱫ ᱨᱮ ᱢᱮᱱᱟᱜᱼᱟ
ᱢᱩᱠᱩᱴᱢᱩᱱᱤᱯᱩᱨ ᱰᱮᱢ ᱫᱚ ᱵᱟᱸᱠᱩᱲᱟ ᱰᱤᱥᱴᱤᱠ ᱳᱭ ᱠᱷᱟᱛᱲᱟ
ᱟᱪᱪᱷᱟ ᱠᱷᱟᱛᱲᱟ
ᱦᱮᱸ ᱟᱨ ᱟᱯᱮ ᱥᱮᱱ ᱫᱚ ᱫᱟᱜ ᱡᱟᱹᱲᱤ ᱫᱟᱭ ᱥᱮ ᱵᱟᱝ
ᱟᱞᱮ ᱥᱮᱫ ᱫᱚ ᱵᱟᱭ ᱫᱟᱜᱮᱜᱼᱟ ᱟᱯᱮ ᱥᱮᱫ ᱫᱚ
ᱟᱞᱮ ᱥᱮᱱ ᱦᱚᱸ ᱵᱟᱭ ᱫᱟᱜ ᱮᱫᱟ ᱛᱮᱦᱤᱧ ᱫᱚ ᱦᱚᱞᱟᱭ ᱫᱟᱜ ᱮᱫ ᱛᱟᱦᱮᱱᱟ ᱦᱚᱞᱟ ᱛᱚ ᱥᱟᱨᱟ ᱫᱤᱱ ᱜᱮᱭ ᱫᱟᱜ ᱟᱠᱟᱫᱟ ᱱᱟᱥᱮ ᱱᱟᱥᱮ
ᱟᱪᱪᱷᱟ
ᱟᱨ ᱛᱟᱦᱚᱞᱮ ᱪᱟᱥ ᱠᱟᱹᱢᱤ ᱠᱚᱫᱚ ᱟᱯᱮ ᱫᱚᱯᱮ ᱮᱛᱚᱦᱚᱵ ᱠᱮᱭᱟ ᱥᱮ ᱟᱹᱣᱨᱤᱯᱮ ᱮᱛᱚᱦᱚᱵᱟ?
ᱦᱳᱭ ᱮᱛᱚᱦᱵ ᱟᱠᱟᱜ-ᱞᱮ
ᱚ ᱥᱟᱹᱨᱫᱤᱠᱟᱱ ᱛᱟᱯᱮᱭᱟ ᱥᱮ ᱪᱮᱫ
ᱚ, ᱦᱳᱭ ᱤᱱᱠᱟᱹ ᱫᱟᱜ ᱦᱚᱸ ᱵᱟᱝ ᱫᱟᱜᱮᱜᱼᱟ ᱵᱮᱥᱴᱷᱤᱠ
ᱦᱮᱸ ᱫᱟᱜ ᱛᱚ ᱵᱟᱭ ᱫᱟᱜ ᱮᱼᱟ ᱴᱷᱤᱠ-ᱴᱷᱟᱠ᱾ ᱟᱞᱮ ᱥᱮᱱ ᱦᱚᱸ ᱚᱱᱠᱟᱜᱮ ᱟᱞᱮ ᱫᱚ ᱚᱱᱮ ᱛᱚᱞᱟ ᱠᱚᱜᱮ ᱟᱹᱣᱨᱤ ᱦᱟᱨᱟᱜ ᱛᱟᱞᱮᱭᱟ
ᱚ ᱦᱚᱸ ᱱᱚᱛᱮ ᱫᱚ ᱛᱩᱫᱮᱜ-ᱟᱞᱮ ᱟᱨ ᱨᱚᱦᱚᱭ ᱞᱟᱹᱜᱤᱫ ᱱᱟᱜ ᱞᱮ
ᱚᱻ ᱛᱟᱦᱚᱞᱮ ᱟᱯᱮ ᱫᱚ ᱥᱮᱨᱢᱟᱟᱨ ᱨᱮ ᱛᱤᱱᱟᱹᱜ ᱛᱮᱜᱷᱟᱯᱮ ᱪᱟᱥᱟ
ᱟ, ᱥᱮᱨᱢᱟ ᱨᱮ ᱢᱤᱫ ᱡᱮᱠᱷᱟ ᱜᱮᱞᱮ ᱪᱟᱥᱟ ᱟᱞᱮ ᱫᱚ
ᱚ ᱢᱤᱫ ᱛᱮᱠᱷᱟ ᱜᱮ ᱵᱟᱝ
ᱦᱮᱸ
ᱦᱩᱸ ᱟᱞᱮ ᱦᱚᱸ ᱚᱝᱠᱟ ᱜᱮ ᱟᱞᱮ ᱦᱚᱸᱚᱸ ᱢᱤᱫ ᱛᱮᱠᱷᱟ ᱜᱮ
ᱟᱪᱪᱷᱟ
ᱢᱮᱱᱫᱟᱹᱧ ᱛᱟᱦᱚᱞᱮ ᱦᱚᱸᱜ ᱼᱚᱭ ᱡᱮ ᱦᱚᱸᱜᱼᱚᱭ ᱪᱟᱥ ᱠᱟᱹᱢᱤ ᱫᱚ ᱥᱳᱢᱚᱭ ᱨᱮ ᱵᱟᱝ ᱦᱩᱭᱩᱜ ᱠᱟᱱ ᱛᱟᱵᱚᱱᱟ ᱥᱮᱨᱢᱟ ᱡᱟᱹᱲᱤ ᱦᱚᱸ ᱴᱷᱤᱠ ᱴᱷᱤᱠ ᱴᱷᱟᱠ ᱵᱟᱭ ᱫᱟᱜ ᱮᱫᱟ ᱦᱮᱸ ᱥᱮ
ᱪᱮᱫ ᱵᱤᱱ ᱞᱟᱹᱭ
ᱢᱮᱱᱫᱟᱹᱧ ᱱᱚᱜᱼᱚᱭ ᱡᱮ ᱪᱟᱥ ᱠᱟᱹᱢᱤ ᱠᱚ ᱚᱠᱛᱚ ᱨᱮᱫᱚ ᱵᱟᱝ ᱦᱩᱭᱩᱜ ᱠᱟᱱᱟ
ᱦᱚᱸ, ᱚᱠᱛᱚ ᱨᱮᱜᱮ ᱦᱩᱭᱩᱜᱼᱟ ᱛᱚ ᱟᱫᱚ ᱱᱤᱭᱟᱹ ᱡᱚᱠᱷᱟ ᱜᱮ
ᱦᱮᱸ ᱛᱚ ᱛᱟᱞᱦᱮ ᱟᱯᱮ ᱥᱮᱱ ᱫᱚ ᱵᱟᱦᱟ ᱥᱚᱨᱦᱟᱭ ᱠᱚ ᱢᱟᱜ ᱢᱚᱬᱮ ᱠᱚᱫᱚ ᱢᱮᱱᱟᱜᱥᱮ ᱵᱟᱝᱟ
ᱦᱮᱸ ᱵᱟᱦᱟ ᱥᱚᱦᱚᱨᱟᱭ ᱢᱮᱱᱟᱜ ᱜᱮᱭᱟ ᱢᱟᱜ ᱢᱚᱬᱮ ᱦᱚᱸ ᱢᱮᱱᱟᱜ ᱜᱮᱭᱟ
ᱦᱮᱸ ᱛᱟᱦᱞᱮ ᱵᱟᱦᱟ ᱦᱚᱸᱯᱮ ᱵᱟᱦᱟᱜᱼᱟ ᱢᱟᱜᱢᱚᱬᱮ ᱦᱚᱸ
ᱚ, ᱦᱳᱭ ᱟᱫᱚ ᱵᱟᱦᱟ ᱫᱚ ᱯᱷᱟᱹᱜᱩᱱ ᱵᱚᱸᱜᱟ ᱨᱮᱞᱮ ᱵᱟᱦᱟᱜᱼᱟ
ᱦᱮᱸ
ᱟᱨ ᱢᱟᱜᱽᱢᱚᱬᱮ ᱫᱚ ᱱᱚᱝᱠᱟ ᱢᱚᱬᱮ ᱥᱮᱸᱨᱢᱟᱨᱮ ᱢᱤᱫ ᱫᱷᱷᱟᱹᱣ ᱞᱮ ᱢᱟᱜ ᱢᱚᱬᱮᱜᱼᱟ
ᱚ ᱢᱚᱬᱮ ᱥᱟᱞ ᱟᱞᱮ ᱥᱮᱱ ᱫᱚ ᱳᱭ ᱵᱟᱦᱟ ᱥᱩᱢᱩᱝ ᱜᱮ ᱢᱮᱱᱟᱜᱼᱟ᱾ᱢᱟᱜᱽ ᱢᱚᱬᱮ ᱫᱚ ᱟᱞᱮ ᱫᱚ ᱵᱟᱞᱮ ᱢᱟᱜᱽ ᱢᱚᱬᱮ ᱜᱮᱭᱟ᱾
ᱥᱚᱦᱚᱨᱟᱭ ᱫᱚ
ᱥᱚᱨᱦᱟᱭ ᱫᱚ ᱦᱮᱸ ᱥᱚᱨᱦᱟᱭ ᱫᱚ ᱥᱚᱨᱦᱟᱭ ᱵᱚᱸᱜᱟ ᱜᱮ
ᱟᱪᱪᱷᱟ
ᱛᱟᱦᱚᱞᱮ ᱟᱫᱚ ᱟᱯᱮ ᱫᱚ ᱵᱟᱦᱟ ᱨᱮᱫᱚ, ᱪᱮᱫ ᱞᱮᱠᱟ ᱛᱩᱢᱫᱟᱹᱜ ᱴᱟᱢᱟᱠ ᱠᱚᱜᱮ ᱠᱚᱜᱮ ᱯᱮ ᱚᱱᱛᱮᱜᱮ ᱯᱮ ᱨᱟᱹᱥᱠᱟᱹᱭᱮᱫᱟ ᱥᱮ ᱱᱚᱝᱠᱟ ᱱᱟᱦᱟᱜ ᱡᱩᱜᱽ ᱨᱮᱫᱚ ᱟᱹᱰᱤ ᱨᱚᱠᱚᱢᱟᱜ ᱰᱤᱡᱮ ᱠᱚᱠᱚ ᱚᱱᱟ ᱠᱚᱜᱮ ᱛᱮᱜᱮ ᱵᱮᱥᱤ ᱠᱚ ᱨᱟᱹᱥᱠᱟᱹᱭᱮᱫᱟ ᱟᱯᱮ ᱫᱚ ᱚᱠᱟ ᱞᱮᱠᱟ ᱮᱱᱛᱮᱫ
ᱟᱞᱮ ᱫᱚ ᱛᱩᱢᱫᱟᱜ ᱴᱟᱢᱟᱠ ᱛᱮᱜᱮᱞᱮ ᱮᱱᱮᱡ ᱥᱮᱨᱮᱧᱟ᱾
ᱚ ᱦᱮᱸᱛᱚ ᱟᱨ ᱱᱚᱝᱠᱟ ᱵᱟᱯᱞᱟ ᱵᱤᱦᱟᱹ ᱠᱚᱨᱮ
ᱚ ᱚᱱᱟ ᱦᱚᱸ ᱵᱟᱯᱞᱟ ᱵᱤᱦᱟᱹ ᱠᱚᱨᱮ ᱦᱚᱸ ᱱᱚᱣᱟ ᱛᱩᱢᱫᱟᱜ ᱴᱟᱢᱟᱠ ᱛᱮᱜᱮᱞᱮ ᱮᱱᱮᱡ ᱥᱮᱨᱮᱧᱟ
ᱚ ᱟᱹᱰᱤ ᱱᱟᱯᱟᱭ ᱛᱚᱵᱮ ᱟᱫᱚ ᱱᱮᱛᱟᱨ ᱫᱚ ᱡᱟᱹᱥᱛᱤ ᱠᱟᱭ ᱚᱱᱠᱟ ᱜᱮᱛᱚ ᱧᱮᱞᱚᱜ ᱠᱟᱱᱟ
ᱟᱞᱮᱥᱮᱫ ᱢᱟ ᱛᱩᱢᱫᱟᱜᱽ ᱴᱟᱢᱟᱠ ᱛᱮᱠᱚ ᱮᱱᱮᱡ ᱥᱮᱨᱮᱧᱟ
ᱚᱸ ᱛᱟᱦᱚᱞᱮᱧ ᱞᱟᱹᱭ ᱫᱟ ᱥᱚᱨᱚᱦᱟᱭ ᱨᱮᱫᱚ ᱯᱮ ᱯᱟᱛᱲᱟ ᱯᱤᱴᱷᱟᱹᱭ ᱜᱮᱭᱟ ᱥᱮ ᱵᱟᱝ-ᱟ? ᱢᱟᱱᱮ ᱡᱤᱞ ᱯᱤᱴᱷᱟᱹ᱾ ᱯᱤᱴᱷᱟᱹ ᱡᱟᱦᱟᱸ ᱠᱚ ᱢᱮᱛᱟᱜ ᱠᱟᱱᱟ᱾
ᱚᱸ ᱥᱚᱦᱚᱨᱟᱭ ᱨᱮᱫᱚ ᱵᱟᱞᱮ ᱡᱤᱞ ᱯᱤᱴᱷᱟᱹᱭᱟ ᱚᱸ ᱠᱷᱟᱹᱞᱤ ᱚᱱᱠᱟ ᱜᱮ ᱡᱤᱞ ᱩᱛᱩ ᱫᱟᱠᱟ ᱜᱮ ᱦᱩᱭᱩᱜᱼᱟ ᱟᱨ ᱥᱟᱠᱨᱟᱛ ᱨᱮᱫᱚᱞᱮ ᱡᱤᱞ ‌ ᱯᱤᱴᱷᱟᱹᱭᱟ ᱜᱩᱲ ᱯᱤᱴᱷᱟᱹᱭᱟ
ᱚᱻ ᱟᱢ ᱡᱩᱫᱤ ᱠᱟᱹᱴᱤᱡ ᱳᱭ ᱡᱤᱞ ᱯᱤᱴᱷᱟᱹ ᱤᱫᱤ ᱤᱫᱤ ᱠᱟᱛᱮᱫ ᱡᱩᱫᱤ ᱠᱟᱹᱴᱤᱡ ᱮᱢ ᱞᱟᱹᱭ ᱠᱮᱭᱟ ᱰᱤᱴᱮᱞᱥ ᱨᱮ ᱠᱟᱹᱴᱤᱡ ᱱᱟᱯᱟᱭ ᱠᱚᱜ-ᱟ ᱵᱟᱲᱟᱭ ᱫᱟᱲᱮ ᱞᱟᱹᱭ ᱠᱮᱭᱟ ᱠᱚ ᱡᱚᱛᱚ ᱦᱚᱲ ᱪᱮᱫ ᱞᱮᱠᱟ ᱠᱚ ᱟᱵᱚᱣᱟᱜ ᱪᱮᱫ ᱞᱮᱠᱟ ᱵᱚᱱ ᱤᱥᱤᱱᱟ ᱟᱨᱠᱤ
ᱟᱪᱪᱷᱟ ᱡᱤᱞ ᱨᱮᱭᱟᱜ ᱯᱟᱛᱲᱟ ᱯᱤᱴᱷᱟᱹ ᱛᱚ᱾
ᱦᱳᱭ ᱦᱳᱭ ᱦᱳᱭ
ᱡᱤᱞ ᱫᱚ ᱟᱵᱚ ᱵᱟᱨ ᱨᱚᱠᱚᱢ ᱵᱚᱱ ᱯᱤᱴᱷᱟᱹ ᱫᱟᱲᱮᱭᱟᱜᱼᱟ ᱢᱤᱫ ᱨᱚᱠᱚᱢ ᱫᱚ ᱡᱟᱦᱟᱸ ᱡᱮ ᱮ ᱵᱮᱨᱮᱞ ᱡᱤᱞ ᱦᱚᱸ ᱟᱨ ᱵᱟᱝ ᱤᱥᱤᱱᱟᱛᱮ ᱦᱚᱸᱵᱚᱱ ᱯᱤᱴᱷᱟᱹ ᱫᱟᱲᱮᱭᱟᱜᱼᱟ᱾ ᱯᱩᱭᱞᱳ ᱛᱮ ᱡᱟᱦᱟᱸ ᱤᱥᱤᱱ ᱡᱤᱞ ᱠᱟᱛᱷᱟᱧ ᱞᱟᱹᱭ ᱮᱜᱼᱟ ᱟᱵᱚ ᱫᱚ ᱤᱥᱤᱱ ᱡᱤᱞ ᱩᱛᱩ ᱡᱟᱦᱟᱸ ᱞᱮᱠᱟ ᱠᱚᱥᱟ ᱴᱷᱤᱠ ᱠᱚᱜ-ᱟ᱾ ᱚᱸᱰᱮ ᱜᱮ ᱟᱵᱚ ᱫᱚ ᱦᱚᱞᱚᱝ ᱵᱚᱱ ᱮᱨᱟᱜᱼᱟ᱾ ᱦᱚᱞᱚᱝ ᱮᱨ ᱟᱛᱮ ᱡᱟᱦᱟᱸ ᱯᱟᱛᱲᱟ ᱨᱮᱵᱚᱱ ᱮ ᱢᱟ. ᱯᱟᱛᱲᱟ ᱨᱮ ᱮᱢ ᱠᱟᱛᱮ ᱥᱟᱵ ᱥᱟᱠᱟᱢ ᱯᱟᱛᱲᱟ ᱨᱮ ᱮᱢ ᱠᱟᱛᱮ ᱵᱚᱱ ᱚᱱᱟ ᱵᱚᱱ ᱯᱤᱴᱷᱟᱹᱭᱟ ᱱᱟᱫᱽᱣᱟᱨᱮ ᱮᱢᱟᱯᱮ ᱤᱱᱟᱹ ᱚᱱᱟ ᱢᱤᱫᱴᱟᱝ ᱚ ᱯᱟᱛᱲᱟ ᱯᱤᱴᱷᱟᱹ ᱟᱨ ᱢᱤᱫᱴᱟᱱ ᱫᱚ ᱵᱮᱨᱮᱞ ᱡᱤᱞ ᱜᱮ ᱡᱟᱦᱟᱸ ᱟᱹᱨᱩᱵ ᱴᱷᱤᱠ ᱠᱟᱛᱮ ᱚᱸ ᱚᱱᱟ ᱡᱤᱞᱨᱮ ᱥᱟᱥᱟᱝ ᱢᱚᱥᱞᱟ ᱠᱚ ᱡᱟᱦᱟᱸ ᱛᱤᱱᱟᱹᱜ ᱢᱮᱱᱟᱜᱼᱟ ᱯᱮᱸᱭᱟᱡᱽ ᱨᱟᱹᱥᱩᱱ ᱠᱚ ᱚᱱᱟᱢ ᱮᱢ ᱴᱷᱤᱠ ᱮᱼᱟ ᱚᱱᱟ ᱠᱚ ᱥᱤᱯᱤ ᱵᱟᱲᱟ ᱛᱮ ᱚᱸᱰᱮᱜ ᱜᱮ ᱦᱚᱞᱚᱝ ᱮᱢᱟᱫᱟᱼᱟ᱾ ᱮᱢ ᱠᱟᱛᱮ ᱜᱮ ᱚᱱᱠᱟ ᱥᱟᱠᱟᱢ ᱨᱮᱢ ᱮᱢ ᱠᱮᱜᱼᱟ. ᱮᱢ ᱠᱟᱛᱮ ᱱᱚᱝᱠᱟᱢ ᱪᱟᱨᱯᱟ ᱠᱮᱼᱟ ᱪᱟᱨᱯᱟ ᱠᱟᱛᱮ ᱟᱫᱲᱚ ᱥᱟᱠᱟᱢ ᱮᱢ ᱠᱟᱛᱮ ᱱᱟᱫᱚᱣᱟ ᱨᱮᱢ ᱮᱢᱟ ᱚᱱᱟ ᱠᱟᱱᱟ ᱥᱟᱠᱟᱢ ᱯᱤᱴᱷᱟᱹ ᱫᱚ
ᱟᱪᱪᱷᱟ ᱟᱹᱰᱤ ᱱᱟᱯᱟᱭ ᱟᱹᱰᱤ ᱱᱟᱯᱟᱭ ᱛᱚ ᱚᱠᱟᱴᱟᱜ ᱡᱟᱹᱥᱛᱤ ᱥᱤᱵᱤᱞᱟ?
ᱟ ᱥᱤᱵᱤᱞ ᱫᱚ ᱡᱟᱦᱟᱸ ᱦᱟᱱᱟ ᱩᱛᱩ ᱴᱷᱤᱠᱟᱼᱜ ᱜᱮ ᱥᱤᱵᱤᱞᱟ ᱵᱮᱥ ᱴᱷᱤᱠ ᱛᱮᱫᱚ
ᱟᱪᱷᱟ ᱩᱛᱩ ᱴᱷᱤᱠᱟᱜ ᱜᱮ ᱵᱟᱝ ᱟᱪᱷᱟ ᱟᱹᱰᱤ ᱱᱟᱯᱟᱭ᱾ ᱟᱨ ᱤᱱᱟᱹ ᱵᱮᱜᱚᱨ ᱡᱟᱦᱟᱸ ᱵᱮᱱ ᱞᱟᱹᱭ ᱠᱮᱜ-ᱟ ᱜᱩᱲ ᱯᱤᱴᱷᱟᱹ ᱚᱱᱟ ᱤᱫᱤ ᱠᱟᱛᱮ ᱡᱩᱫᱤ ᱵᱮᱱ ᱞᱟᱹᱭ ᱠᱷᱟᱱ ᱛᱷᱚᱲᱟ ᱜᱟᱱ
ᱟᱺ ᱟᱺ ᱥᱟᱠᱨᱟᱛ ᱨᱮᱫᱚ ᱟᱹᱰᱤ ᱨᱚᱠᱚᱢᱟᱜ ᱠᱩ ᱯᱤᱴᱷᱟᱹᱭᱟ ᱜᱩᱲ ᱯᱤᱴᱷᱟᱹ ᱪᱤᱱᱤ ᱯᱤᱴᱷᱟᱹ ᱮᱢᱟᱱ ᱛᱮᱢᱟᱱ ᱡᱟᱦᱟᱸ ᱟᱹᱵᱤᱱ ᱵᱤᱱ ᱯᱤᱴᱷᱟᱹ ᱫᱟᱲᱮᱭᱟᱜ-ᱟ ᱟᱨ ᱜᱩᱲ ᱯᱤᱴᱷᱟᱹ ᱫᱚ ᱯᱩᱭᱞᱩ ᱛᱮᱫᱚ ᱱᱟᱫᱚᱣᱟᱨᱮ ᱫᱟᱜ ᱮᱢ ᱴᱷᱤᱠ ᱠᱮ-ᱟ ᱟ ᱦᱚ ᱠᱟᱹᱴᱤᱡ ᱛᱟᱞᱟ ᱩᱱᱟᱹᱜ ᱡᱟᱹᱥᱛᱤ ᱦᱚᱸ ᱵᱟᱝ ᱦᱟᱸ ᱠᱚᱢ ᱫᱷᱟᱨᱟ ᱫᱟᱜ ᱮᱢ ᱠᱟᱛᱮᱜ ᱚᱸᱰᱮ ᱜᱩᱲ ᱵᱤᱱ ᱮᱢ ᱠᱮᱜ-ᱟ ᱜᱩᱲ ᱮᱢ ᱠᱟᱛᱮ ᱱᱟᱫᱳᱣᱟ ᱨᱮᱵᱤᱱ ᱜᱷᱟᱱᱴᱟ ᱠᱮᱜ-ᱟ ᱜᱷᱟᱱᱴᱟ ᱠᱮᱫ ᱢᱟᱱᱮ ᱞᱮᱴᱮᱯ ᱞᱮᱴᱮᱯ ᱵᱩᱡᱷᱟᱹᱣ ᱮᱱ ᱠᱷᱟᱱ ᱫᱚ ᱦᱟᱸᱜ ᱚᱱᱟ ᱫᱚ ᱴᱷᱤᱠ ᱜᱟᱱᱚᱜ-ᱟ ᱟᱨ ᱡᱩᱫᱤ ᱵᱮᱥᱛᱤ ᱫᱟᱜ ᱮᱱ ᱮᱱᱠᱷᱟᱱ ᱠᱷᱟᱱ ᱫᱚ ᱚᱱᱟ ᱫᱚ ᱥᱩᱱᱩᱢ ᱨᱮᱵᱮᱱ ᱮᱢ ᱠᱷᱟᱱ ᱫᱚ ᱦᱟᱱᱛᱮ ᱱᱟᱛᱮᱜᱼᱟ ᱦᱚᱞᱚᱝ ᱚᱱᱟ ᱞᱚᱞᱚ ᱞᱚᱞᱚ ᱜᱮ ᱛᱟᱯᱚᱨᱮ ᱦᱚᱞᱚᱝ ᱵᱮᱱ ᱮᱢᱟ ᱚᱱᱟ ᱜᱩᱲ ᱨᱮ ᱡᱟᱦᱟᱸ ᱵᱤᱱ ᱜᱷᱟᱱᱴᱟ ᱟᱠᱟᱜ-ᱟ ᱦᱚᱞᱚᱝ ᱵᱤᱱ ᱮᱢᱟ ᱦᱚᱞᱚᱝ ᱮᱢ ᱠᱟᱛᱮ ᱚᱸᱰᱮ ᱱᱟᱦᱟᱜ ᱥᱩᱠᱟᱹᱨ ᱥᱩᱠᱟᱹᱨ ᱫᱷᱟᱨᱟ ᱵᱤᱱ ᱵᱩᱡᱷᱟᱹᱣ ᱠᱮᱫ ᱠᱷᱟᱱ ᱫᱚ ᱮᱱᱠᱷᱟᱱ ᱫᱚ ᱦᱩᱭᱮᱱᱟ ᱟᱨ ᱡᱩᱫᱤ ᱵᱮᱥᱛᱤ ᱫᱟᱜ ᱵᱤᱱ ᱵᱩᱡᱷᱟᱹᱣ ᱠᱷᱟᱱ ᱟᱨ ᱠᱟᱹᱴᱤᱡ ᱦᱚᱞᱚᱝ ᱵᱤᱱ ᱮᱢᱟᱜ-ᱟ ᱚᱱᱠᱟᱜᱮ ᱛᱟᱯᱚᱨᱮ ᱟᱹᱵᱤᱱ ᱠᱟᱹᱡ ᱥᱩᱠᱷᱟᱹᱴ ᱥᱩᱠᱷᱟᱹᱴ ᱵᱩᱡᱷᱟᱹᱜ-ᱟ ᱦᱟᱸᱜ ᱚᱱᱟ ᱥᱩᱠᱟᱹᱴ ᱥᱩᱠᱟᱹᱴ ᱵᱩᱡᱷᱟᱹᱣ ᱠᱟᱛ ᱛᱮ ᱟᱹᱵᱤᱱ ᱵᱤᱱ ᱜᱩᱞᱟᱹᱭ ᱜᱩᱞᱟᱹᱭ ᱠᱮᱜ-ᱟ ᱛᱟᱯᱚᱨᱮ ᱵᱤᱱ ᱪᱟᱯᱲᱟ ᱠᱮᱜ-ᱟ ᱴᱷᱤᱠ ᱦᱤᱥᱟᱹᱵᱽ ᱨᱮᱭᱟᱜ ᱟᱨ ᱥᱩᱱᱩᱢ ᱨᱮᱵᱮᱱ ᱮᱢ ᱠᱮᱼᱟ ᱚᱱᱟ ᱜᱩᱲ ᱯᱤᱴᱷᱟᱹ ᱦᱩᱭᱱᱟ ᱥᱤᱱᱤ ᱯᱤᱴᱷᱟᱹ ᱦᱚᱸ ᱥᱮᱢ ᱮᱱᱠᱷᱟᱱ
ᱟᱪᱷᱟ ᱟᱹᱰᱤ ᱱᱟᱯᱟᱭ ᱟᱹᱰᱤ ᱱᱟᱯᱟᱭ ᱛᱟᱦᱚᱞᱮ ᱱᱤᱭᱟᱹ ᱵᱟᱨ ᱨᱚᱠᱚᱢ ᱜᱮᱯᱮ ᱯᱤᱴᱷᱟᱹᱭᱟ ᱵᱟᱝ?
ᱦᱚᱸ ᱟᱨ ᱪᱮ ᱚᱱᱟ ᱚᱱᱠᱟ ᱯᱤᱴᱷᱟᱹᱭ ᱜᱮᱭᱟᱞᱮ ᱱᱚᱝᱠᱟ ᱡᱟᱦᱟᱸ ᱢᱚᱥᱞᱟ ᱯᱤᱴᱷᱟᱹ ᱚᱱᱟ ᱫᱚ ᱢᱚᱥᱞᱟ ᱠᱚᱞᱮ ᱢᱚᱥᱞᱟ ᱡᱟᱦᱟᱸ ᱫᱟᱜ ᱮᱵᱤᱱ ᱮᱢ ᱠᱮᱜ-ᱟ ᱫᱟᱜ ᱨᱮ ᱥᱟᱥᱟᱝ ᱢᱚᱥᱞᱟ ᱯᱤᱭᱟᱡᱽ ᱠᱚ ᱮᱢ ᱠᱮᱜ-ᱟ ᱵᱤᱱ ᱟᱫᱟ ᱠᱚ ᱨᱟᱹᱥᱩᱱ ᱠᱚ ᱡᱚᱛᱚᱣᱟᱜ ᱚᱸᱰᱮ ᱜᱮ ᱤᱭᱟᱹ ᱤᱭᱟᱹ ᱠᱟᱛᱮᱜ ᱫᱟᱜ ᱨᱮ ᱮᱢ ᱠᱟᱛᱮᱜ ᱛᱟᱯᱚᱨᱮ ᱠᱤᱪᱷᱤ ᱦᱚᱞᱚᱝ ᱵᱤᱱ ᱮᱢ ᱠᱮᱜ-ᱟ ᱦᱚᱞᱚᱝ ᱨᱮ ᱮᱢ ᱠᱟᱛᱮᱜ ᱜᱷᱟᱱᱴᱟ ᱟᱛᱮ ᱚᱱᱟᱵᱤᱱ ᱪᱟᱯᱲᱟᱭᱟ ᱟᱨ ᱥᱩᱱᱩᱢ ᱨᱮᱵᱤᱱ ᱮᱢᱟ
ᱟᱪᱷᱟ ᱟᱹᱰᱤ ᱱᱟᱯᱟᱭ ᱞᱟᱹᱭ ᱠᱮᱜ-ᱟ ᱵᱮᱱ ᱵᱟᱲᱟᱭ ᱫᱟᱲᱮ ᱭᱟᱫᱟᱞᱤᱧ ᱮᱠᱪᱚᱭᱞᱤ ᱢᱟᱱᱮ ᱡᱤᱞ ᱯᱤᱴᱷᱟᱹ ᱜᱮ ᱛᱷᱚᱲᱟ ᱛᱷᱚᱲᱟ ᱫᱚᱞᱤᱧ ᱵᱟᱲᱟᱭᱟ ᱤᱱᱟᱹ ᱵᱮᱜᱚᱨ ᱫᱚ ᱥᱮᱨᱚᱠᱚᱢ ᱯᱤᱴᱷᱟᱹ ᱫᱚ ᱵᱟᱞᱤᱧ ᱵᱟᱲᱟᱭᱟ᱾
ᱟᱪᱷᱟ ᱦᱚᱸ
ᱟᱨ ᱤᱱᱟᱹ ᱵᱮᱜᱚᱨ ᱡᱟᱦᱟᱸ ᱟᱵᱩ ᱚᱱᱮ ᱵᱟᱯᱷᱟᱣ ᱵᱩᱱᱩᱱ ᱯᱩᱨᱟᱛᱮ ᱚᱱᱟ ᱫᱚ ᱪᱮᱫ ᱞᱮᱠᱟ ᱠᱚ ᱯᱤᱴᱷᱟᱹᱭ ᱜᱮᱭᱟ?
ᱟ ᱪᱮᱫ ᱛᱮᱵᱤᱱ ᱞᱟᱹᱭ ᱠᱮᱫ- ᱟ?
ᱯᱩᱨ-ᱯᱩᱨ ᱢᱟᱱᱮ ᱵᱟᱯᱷᱟᱣ ᱜᱮᱭᱟᱵᱚᱱ ᱥᱮ ᱟᱵᱩ ᱫᱚ ᱰᱩᱢᱵᱩᱜ ᱯᱤᱴᱷᱟᱹ ᱥᱮ ᱪᱮᱫ? ᱟᱨᱚ ᱪᱮᱫ ᱞᱮᱠᱟᱱ ᱠᱚ ᱢᱮᱛᱟᱜ ᱜᱮᱭᱟ ᱦᱳᱭ ᱦᱳᱭ
ᱚᱱᱟ ᱫᱚ ᱯᱩᱭᱞᱩ ᱫᱚ ᱫᱟᱜ ᱠᱚ ᱮᱢᱟ ᱛᱟᱜᱯᱚᱨᱮ ᱚᱸᱰᱮ ᱫᱚ ᱢᱟᱱᱮ ᱠᱤᱪᱷᱤ ᱵᱷᱟᱯᱚᱜ ᱞᱟᱹᱜᱤᱫ ᱛᱮ ᱚᱱᱟ ᱠᱟᱰᱮᱡ ᱠᱚ ᱮᱢ ᱠᱟᱜᱼᱟ ᱚᱱᱟ ᱴᱩᱠᱩᱡ ᱨᱮᱠᱤ ᱡᱟᱦᱟᱸ ᱨᱮᱵᱤᱱ ᱵᱟᱯᱷᱟᱣᱮᱜ-ᱟ ᱚᱸᱰᱮ ᱠᱟᱰᱮᱡ ᱮᱢᱟᱛᱮ ᱵᱩᱥᱩᱯ ᱵᱤᱱ ᱮᱢᱟ ᱚᱱᱟ ᱪᱚᱴᱨᱮ ᱚᱱᱟ ᱪᱚᱴᱨᱮ ᱵᱩᱥᱩᱯ ᱮᱢ ᱠᱟ ᱠᱟᱛᱮ ᱟᱹᱵᱤᱱ ᱚᱱᱟ ᱦᱚᱞᱚᱝ ᱵᱤᱱ ᱰᱩᱸᱵᱩᱜ ᱠᱟᱜ-ᱟ ᱰᱩᱸᱵᱩᱜ ᱛᱮ ᱚᱱᱟ ᱵᱩᱥᱩᱵ ᱪᱚᱴ ᱨᱮᱵᱤᱱ ᱮᱢ ᱠᱟᱜ-ᱟ ᱮᱱᱠᱷᱟᱱ ᱫᱚ ᱚᱸᱰᱮ ᱟᱨ ᱫᱚ ᱦᱟᱸᱜ ᱠᱟᱹᱴᱤᱡ ᱵᱩᱥᱩᱵ ᱵᱤᱱ ᱮᱢᱟᱜ-ᱟ ᱟᱨ ᱦᱟᱹᱲᱩᱵ ᱠᱟᱜ-ᱟ ᱵᱤᱱ ᱚᱱᱟ ᱰᱤᱯᱪᱤ ᱠᱤᱪᱮᱫ ᱛᱮ ᱦᱟᱸᱜ ᱵᱤᱱ ᱤᱭᱟᱹᱭᱮᱜ-ᱟ ᱮᱱᱠᱷᱟᱱ ᱚᱱᱟ ᱫᱟᱜ ᱨᱮᱭᱟᱜ ᱵᱷᱟ ᱵᱟᱥᱯᱚ ᱛᱮᱜᱮ ᱚᱱᱟ ᱰᱩᱸᱵᱩᱜ ᱫᱚ ᱤᱥᱤᱱᱚᱜ-ᱟ ᱚᱱᱟ ᱜᱮ ᱰᱩᱸᱵᱩᱜ ᱯᱤᱴᱷᱟᱹ
ᱦᱳᱭ ᱦᱳᱭ ᱦᱳᱭ ᱦᱮᱸ ᱚᱱᱟ ᱦᱚᱸ ᱟᱹᱰᱤ ᱜᱤ ᱟᱹᱰᱤ ᱜᱤ ᱥᱮ ᱥᱤᱵᱤᱞᱟ ᱨᱮᱭᱟᱲ ᱫᱤᱱ ᱫᱚ ᱦᱮᱸ ᱵᱟᱝ ᱚᱱᱟ ᱠᱷᱮᱡᱩᱨ ᱜᱩᱲᱟ ᱛᱮᱫ ᱫᱚ ᱦᱮᱞᱳ
ᱦᱚᱸ ᱦᱚᱸ ᱟᱸᱡᱚᱢᱚᱜ ᱠᱟᱱᱟ
ᱦᱮᱸ ᱢᱮᱱᱫᱟᱹᱧ ᱚᱱᱟ ᱫᱚ ᱠᱷᱮᱡᱩᱨ ᱜᱩᱲ ᱛᱮᱫ ᱫᱚ ᱟᱹᱰᱤ ᱡᱟᱹᱥᱛᱤ ᱜᱮ ᱥᱤᱵᱤᱞᱟ
ᱚ ᱦᱚᱸ ᱦᱚᱸ ᱠᱷᱮᱡᱩᱨ ᱟᱨ ᱜᱩᱲᱟᱹ ᱦᱚᱸ ᱚᱱᱠᱟ ᱦᱚᱸᱠᱚ ᱠᱚᱨᱟᱣ ᱜᱮᱭᱟ ᱟᱨ ᱟᱞᱮ ᱥᱮᱫ ᱢᱟ ᱱᱚᱨᱢᱟᱞ ᱱᱚᱝᱠᱟ ᱯᱤᱴᱷᱟᱹᱭᱟᱠᱚ ᱰᱩᱢᱵᱩᱜ ᱤᱭᱟᱹ
ᱦᱮᱸ
ᱱᱚᱰᱤᱭᱟᱹ ᱠᱚ ᱢᱮᱥᱟ ᱧᱚᱜ ᱠᱟᱜᱼᱟ ᱠᱚ
ᱦᱮᱸ
ᱚ ᱜᱩᱸᱰᱟ ᱠᱚ
ᱟᱞᱮᱥᱮᱱ ᱫᱚ ᱡᱟᱹᱥᱛᱤ ᱠᱟᱭᱛᱮ ᱳᱭ ᱢᱟᱱᱮ ᱨᱮᱭᱟᱲ ᱫᱤᱱ ᱫᱚ ᱢᱟᱱᱮ ᱡᱩᱫᱤ ᱠᱚ ᱱᱚᱝᱠᱟ ᱵᱟᱯᱷᱟ ᱯᱤᱴᱷᱟᱹ ᱠᱚ ᱵᱮᱱᱟᱣᱟ ᱛᱟᱦᱚᱞᱮ ᱚᱱᱟ ᱫᱚ ᱠᱷᱮᱡᱩᱨ ᱜᱩᱲ ᱟᱛᱮᱫ ᱯᱟᱹᱠᱟᱹ ᱠᱚ ᱡᱚᱢ ᱜᱮᱭᱟ ᱚᱱᱟ ᱡᱟᱹᱥᱛᱤ ᱥᱤᱵᱤᱞ ᱜᱮᱭᱟ ᱟᱨᱠᱤ
ᱟᱪᱪᱷᱟ ᱦᱚᱭ ᱛᱚ
ᱦᱩᱸ
ᱟᱯᱮ ᱫᱚ ᱪᱮᱫ ᱞᱮᱠᱟᱯᱮ ᱵᱟᱦᱟ ᱯᱚᱨᱚᱵᱚᱜᱼᱟ
ᱟᱞᱮ ᱵᱟᱦᱟ ᱯᱚᱨᱚᱵᱽ ᱫᱚ ᱱᱚᱝᱠᱟ ᱛᱩᱢᱫᱟᱹᱜ ᱴᱟᱢᱟᱠ ᱛᱮᱜᱮ ᱵᱟᱦᱟ ᱯᱚᱨᱚᱵᱚᱜᱼᱟ ᱟᱨ
ᱟᱨ ᱛᱤᱱᱟᱹᱜ ᱫᱤᱱ ᱯᱮ ᱵᱟᱦᱟ ᱯᱚᱨᱚᱵᱚᱜᱼᱟ ᱛᱤᱱᱟᱹᱜ ᱢᱟᱦᱟ
ᱯᱮ ᱢᱟᱦᱟ
ᱯᱮ ᱢᱟᱦᱟ ᱯᱩᱭᱞᱳ ᱢᱟᱦᱟ ᱨᱮᱫᱚ ᱪᱮᱫ ᱯᱮ ᱪᱤᱠᱟᱹᱭᱟ
ᱫᱚ ᱩᱢ ᱦᱮᱸ ᱯᱳᱭᱞᱳ ᱫᱤᱱ ᱦᱤᱞᱳᱜ ᱫᱚ ᱩᱢ ᱢᱟᱱᱮ ᱩᱢ ᱱᱟᱲᱠᱟᱜ ᱟᱠᱚ ᱡᱟᱦᱮᱨ ᱨᱮᱠᱚ ᱫᱟᱵᱟ ᱟᱠᱚ ᱡᱟᱦᱮᱨ ᱠᱚ ᱫᱟᱵᱟ ᱛᱟᱭ ᱤᱱᱟᱹ ᱤᱱᱟᱹ ᱯᱚᱨᱮᱨ ᱫᱤᱱ ᱦᱩᱭᱩᱜ ᱠᱟᱱᱟ ᱥᱟᱹᱨᱫᱤ ᱢᱟᱦᱟ ᱮᱱ ᱦᱤᱞᱳᱜ ᱫᱚ ᱡᱟᱦᱮᱨ ᱨᱮ ᱱᱟᱭᱠᱮ ᱤᱫᱤ ᱠᱟᱛᱮ ᱛᱮ ᱯᱩᱡᱟᱹ ᱯᱟᱥᱟ ᱠᱚ ᱦᱩᱭᱩᱜᱼᱟ ᱛᱟᱨᱯᱚᱨ ᱥᱚᱲᱮ ᱡᱚᱢ ᱠᱚ ᱦᱩᱭᱩᱜᱼᱟ ᱛᱟᱨᱯᱚᱨ ᱱᱟᱭᱠᱮ ᱮᱱᱮᱡ ᱥᱮᱨᱮᱧ ᱛᱟᱞᱟᱛᱮ ᱟᱨᱠᱤ ᱠᱤ ᱠᱚ ᱟᱹᱜᱩᱭᱮᱭᱟ ᱠᱚ ᱟᱭᱟᱜ ᱚᱲᱟᱜ ᱠᱚ ᱟᱹᱜᱩ ᱦᱚᱴᱚ ᱠᱟᱭᱟ ᱤᱱᱟᱹ ᱯᱚᱨᱮ ᱟᱹᱭᱩᱵ ᱠᱚ ᱮᱱᱮᱡ ᱥᱮᱨᱮᱧᱟ ᱠᱚ ᱨᱟᱹᱥᱠᱟᱹᱭᱟᱠᱚ ᱛᱟᱨᱯᱚᱨᱮᱨ ᱫᱤᱱ ᱫᱚ ᱦᱩᱭᱩᱜ ᱠᱟᱱᱟ ᱢᱟᱱᱮ ᱵᱟᱥᱠᱮ ᱢᱟᱦᱟ ᱢᱟᱱᱮ ᱡᱟᱦᱟᱸ ᱫᱚᱠᱚ ᱢᱮᱛᱟᱜ ᱠᱟᱱᱟ ᱡᱟᱞᱮ ᱢᱟᱦᱟ ᱚᱱᱟ ᱛᱚ ᱚᱲᱟᱜ ᱚᱲᱟᱜ ᱠᱚ ᱡᱟᱞᱮᱭᱟ ᱟᱨᱠᱤ ᱢᱟᱱᱮ ᱚᱲᱟᱜ ᱚᱲᱟᱜ ᱠᱚ ᱠᱚ ᱪᱟᱞᱟᱜᱼᱟ ᱨᱟᱪᱟᱼ ᱨᱟᱪᱟ ᱮᱱᱮᱡ ᱥᱮᱨᱮᱧ ᱟᱠᱚ
ᱟᱯᱮᱥᱮᱫ ᱫᱚ ᱵᱟᱦᱟ ᱨᱮᱠᱚ ᱡᱟᱡᱽᱞᱮᱭᱟ
ᱦᱮᱸ
ᱟᱯᱮᱥᱮᱫ ᱫᱚ ᱵᱟᱦᱟ ᱨᱮᱠᱚ ᱡᱟᱡᱽᱞᱮᱭᱟ
ᱦᱳᱭ ᱦᱳᱭ ᱵᱟᱦᱟ ᱨᱮᱠᱚ ᱡᱟᱞᱮᱭᱟ
ᱟᱪᱪᱷᱟ ᱟᱞᱮ ᱥᱮᱫ ᱫᱚ ᱥᱚᱦᱚᱨᱟᱭ ᱨᱮᱠᱚ ᱡᱟᱡᱽᱞᱮᱭᱟ
ᱚ ᱥᱚᱦᱚᱨᱟᱭ ᱨᱮ ᱵᱟᱝ
ᱦᱮᱸ
ᱟᱨ ᱚᱱᱠᱟᱜᱤ ᱟᱞᱮ ᱥᱮᱱ ᱦᱚᱸ, ᱟᱨ ᱛᱟᱦᱚᱞᱮ ᱟᱯᱮ ᱥᱮᱱ ᱫᱚ ᱳᱭ ᱥᱚᱨᱦᱟᱭ ᱫᱚ ᱛᱟᱦᱚᱞᱮ ᱛᱤᱱᱟᱹᱜ-ᱛᱤᱱᱟᱹᱜ ᱢᱟᱦᱟ ᱫᱷᱩᱨᱭᱟᱹ ᱯᱮ ᱥᱚᱨᱦᱟᱭᱚᱜ ᱜᱮᱭᱟ?
ᱢᱚᱬᱮ ᱢᱟᱦᱟ
ᱢᱚᱬᱮ ᱢᱟᱦᱟ ᱵᱟᱝ
ᱦᱚ
ᱟᱪᱪᱷᱟ ᱠᱟᱹᱴᱤᱡ ᱡᱩᱫᱤ ᱵᱮᱱ ᱞᱟᱹᱭ ᱠᱮᱭᱟ ᱠᱟᱹᱴᱤᱡ ᱱᱟᱯᱟᱭ ᱠᱚᱜᱼᱟ ᱵᱟᱨ ᱠᱟᱛᱷᱟ ᱛᱮ ᱟᱨᱠᱤ
ᱟᱪᱪᱷᱟ ᱴᱷᱤᱠ ᱜᱮᱭᱟ ᱯᱩᱭᱞᱩ ᱨᱮᱫᱚ ᱟᱞᱮ ᱫᱚ ᱩᱢ ᱟᱹᱨᱩᱵ ᱦᱩᱭᱩᱜᱼᱟ ᱵᱚᱸᱜᱟ ᱠᱚ ᱜᱚᱸᱥᱬᱮ ᱨᱮ ᱚ ᱯᱩᱭᱞᱩ ᱨᱮᱠᱚ ᱩᱢ ᱟᱹᱨᱩᱵ ᱠᱚᱣᱟ ᱫᱚᱥᱟᱨ ᱫᱤᱱ ᱨᱮᱫᱚ ᱜᱚᱴ ᱠᱚ ᱞᱮᱵᱮᱫ ᱪᱚ ᱠᱚᱣᱟ
ᱟᱪᱷᱟ᱾
ᱟᱨ ᱵᱟᱝ ᱫᱟᱠᱟ ᱫᱤᱱ ᱦᱚᱸ ᱠᱚ ᱞᱟᱹᱭᱟ᱾ ᱦᱮᱸ ᱟᱨ ᱛᱮᱥᱟᱨ ᱫᱤᱱ ᱨᱮᱦᱚ ᱯᱚᱨᱚᱵᱽ ᱦᱩᱭᱩᱜ-ᱟ ᱠᱷᱩᱱᱴᱟᱹᱣ ᱠᱚᱣᱟ ᱠᱚ᱾
ᱟᱪᱷᱟ᱾
ᱚ ᱟᱨ ᱪᱟ ᱨᱮ ᱯᱩᱱ ᱨᱮᱫᱚ ᱦᱩᱭᱩᱜ ᱠᱟᱱᱟ ᱟᱲᱟᱜ ᱠᱚᱣᱟ ᱠᱚ᱾
ᱚ
ᱟᱨ ᱢᱚᱬᱮ ᱨᱮᱫᱚ ᱡᱟᱡᱞᱮ ᱦᱩᱭᱩᱜ-ᱟ᱾
ᱡᱟ ᱡᱟ. ᱞᱮ ᱦᱩᱭᱩᱜᱼᱟ ᱵᱟᱝ ᱟᱪᱷᱟ ᱰᱟᱝᱨᱤ ᱠᱚ ᱠᱷᱩᱱᱴᱟᱹᱣ ᱠᱚ ᱜᱮᱭᱟ ᱟᱯᱮᱥᱮᱱ?
ᱦᱚᱸ ᱚᱠᱚᱭ ᱰᱚᱵᱩᱠ ᱜᱮᱭᱟ ᱠᱚ
ᱚᱹ ᱟᱪᱷᱟ ᱢᱟᱱᱮ ᱵᱷᱟᱜᱮ ᱜᱮ ᱡᱟᱜ ᱡᱚᱢ ᱫᱚ ᱦᱩᱭᱩᱜ ᱛᱟᱯᱮᱭᱟ ᱵᱟᱝ
ᱦᱚᱸ
ᱦᱮᱸ ᱛᱚ
ᱟᱯᱮ ᱥᱮᱫ ᱫᱚ ᱵᱟᱝ ᱦᱩᱭᱩᱜᱼᱟ
ᱦᱮᱸ ᱟᱞᱮ ᱥᱮᱱ ᱦᱚᱸ ᱦᱩᱭᱩᱜᱼᱟ ᱟᱫᱚ ᱟᱞᱮ ᱥᱮᱱ ᱫᱚ ᱩᱱᱟᱹᱜ ᱡᱟᱠ ᱡᱚᱢᱚᱠ ᱫᱚ ᱵᱟᱝ ᱰᱟᱝᱨᱤ ᱠᱷᱩᱱᱴᱟᱹᱣ ᱫᱚ ᱩᱱᱟᱹᱜ ᱫᱚ ᱵᱟᱝ ᱦᱩᱭᱩᱜ ᱜᱤ ᱟᱨᱠᱤ
ᱟᱪᱷᱟ
ᱦᱩ ᱦᱮᱸ ᱢᱟ ᱤᱝᱠᱟᱹ ᱜᱮᱞᱟᱝ ᱜᱚᱞᱯᱷᱚᱭᱟ ᱟᱞᱟᱝᱟᱜ ᱚᱠᱛᱚ ᱦᱚᱸ ᱦᱩᱭ ᱦᱮᱡ ᱱᱟ ᱥᱮ
ᱦᱚᱸ ᱦᱚᱸ ᱦᱚ ᱛᱚᱵᱮ
ᱦᱮᱸ ᱢᱟ ᱴᱷᱤᱠ ᱜᱮᱭᱟ ᱢᱟ ᱦᱚᱦ
ᱦᱚᱸ